ᱦᱮᱞᱳ ᱦᱮᱞᱳ
ᱟᱡᱚᱢ ᱫᱟᱵᱮᱱ?
ᱵᱟᱝ ᱧᱟᱢᱚᱜ ᱠᱟᱱᱟ ᱪᱮᱫ ᱦᱚᱸ ᱾
ᱴᱟᱣᱟᱲ ᱰᱤᱥᱴᱵᱽ ᱫᱟᱭ ᱜᱟᱛᱮ ᱾ ᱱᱤᱛᱚᱜ ᱱᱤᱛᱚᱜ ᱟᱸᱡᱚᱢᱫᱟᱵᱮᱱ ᱱᱤᱛᱚᱜ?
ᱦᱮᱞᱳ ᱦᱮᱸ ᱚᱜ ᱠᱟᱱᱟ ᱾
ᱦᱮᱞᱳ
ᱪᱮ ᱵᱮᱯᱟᱨ ᱟᱪᱠᱟ ᱜᱮ ᱵᱚᱸ ᱦᱮᱸ ᱟᱡᱚᱢᱚᱜ ᱠᱟᱱᱟ ᱦᱮᱞᱳ ᱾
ᱦᱮᱸᱮᱸ
ᱦᱮᱞᱳ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱚᱸᱻ
ᱦᱮᱸ ᱟᱡᱚᱢᱚᱜ ᱠᱟᱱᱟ ᱾
ᱠᱚᱨᱮ ᱴᱟᱣᱟᱨ ᱨᱮ ᱯᱨᱚᱵᱮᱞᱮᱢ ᱥᱮ ᱪᱮᱫ ᱟᱪᱠᱟ ᱫᱚ ᱪᱮᱫ ᱦᱚᱸ ᱵᱟᱝ ᱟᱡᱚᱢᱚᱜ ᱠᱟᱱᱟ
ᱟᱫᱚ ᱥᱮᱭ ᱱᱚᱝᱠᱟ ᱱᱚᱜᱚᱭ ᱴᱟᱣᱟᱨ ᱰᱤᱥᱴᱟᱵ ᱛᱟᱦᱮᱱ ᱜᱮᱭᱟᱭ ᱦᱮᱞᱳ
ᱦᱩᱸ
ᱟᱡᱚᱢ ᱫᱟᱵᱮᱱ?
ᱦᱮᱸ ᱡᱳ ᱥᱤᱢ ᱛᱚ ᱵᱟᱝ ᱟᱸᱡᱚᱢᱚᱜ ᱠᱟᱱᱟ ᱾
ᱦᱮᱸ ᱦᱮᱸ ᱦ
ᱪᱮᱫ ᱡᱤᱭᱳ ᱥᱤᱢ ᱛᱚ?
ᱦᱮᱸ ᱦᱮᱸ ᱡᱤᱭᱳ ᱥᱤᱢ ᱜᱮ ᱾
ᱚᱱᱟ ᱡᱤᱣᱳ ᱫᱚᱢᱮ ᱰᱤᱥᱴᱟᱵ ᱫᱟᱭ ᱪᱮ
ᱴᱟᱵ ᱚᱜ ᱠᱟᱱᱟ ᱱᱚᱜᱼᱚᱭ ᱦᱮᱸ ᱚᱱᱟ ᱠᱚᱫᱤᱱ ᱠᱷᱚᱱ ᱜᱟᱛᱮ ᱰᱤᱥᱴᱟᱵᱽ ᱮᱫᱟᱭ ᱦᱚᱞᱟ ᱢᱟᱫᱷᱮᱨ ᱥᱮᱫ ᱠᱷᱚᱱᱟᱜ ᱦᱮᱸ ᱟᱯᱮ ᱥᱳᱨ ᱨᱮ ᱴᱟᱣᱟᱨ ᱢᱮᱱᱟᱜ ᱠᱟᱫ ᱜᱮᱭᱟ? ᱟ ᱥᱩᱨ ᱠᱚᱨᱮ ᱴᱟᱣᱟᱨ ᱛᱟᱦᱮᱱ ᱛᱩᱞᱩᱡ ᱦᱚᱸ ᱮᱠᱫᱚᱢ ᱤᱧᱟᱜ ᱱᱚᱝᱠᱟ ᱰᱤᱥᱴᱟᱵ ᱫᱚ ᱮᱠᱫᱚᱢ ᱨᱚᱲ ᱦᱚᱸ ᱦ
ᱛᱟᱶ ᱨᱮᱦᱚᱸ ᱡᱩᱫᱤ ᱱᱚᱝᱠᱟ ᱰᱤᱥᱴᱟᱵ ᱟᱭ ᱛᱟᱦᱚᱞᱮ ᱦᱮᱸ ᱢᱮᱱᱫᱟᱞᱤᱧ ᱟᱨᱦᱚᱸ ᱡᱩᱫᱤ ᱱᱚᱝᱠᱟ ᱡᱩᱫᱤ ᱰᱤᱥ ᱪᱟᱵᱟᱭᱟ ᱛᱟᱦᱚᱞᱮ ᱟᱫᱚ ᱪᱮᱫ ᱪᱮᱫ ᱮᱢ ᱪᱤᱠᱟᱹᱭᱟ ᱟᱫᱚ ᱦᱮ
ᱚᱱᱟ ᱠᱚᱫᱚ ᱦᱩᱸ ᱫᱤᱭᱮ ᱩᱱᱠᱩᱶᱟᱜ ᱨᱮᱸᱡ ᱠᱚ ᱠᱚᱢ ᱠᱟᱜ ᱛᱟᱠᱚᱶᱟ ᱢᱚᱱᱮ ᱦᱳᱭᱳᱜ ᱠᱟᱱᱟ ᱱᱮᱴᱣᱟᱨᱠ ᱨᱮᱱᱟᱜ ᱩᱱᱠᱩ ᱴᱟᱣᱟᱨ ᱨᱮᱱᱟᱜ ᱟᱨ ᱨᱮᱱᱡᱽ ᱠᱚ ᱠᱚᱢ ᱠᱟᱜ ᱛᱟᱠᱚ ᱢᱚᱱᱮᱭᱮᱫ ᱠᱟᱱᱟ ᱾ ᱜᱚᱴᱟᱭ ᱜᱮᱨᱟᱣ ᱠᱮᱫ ᱛᱮ ᱟᱫᱚ ᱦᱟᱱᱟᱭ ᱠᱚᱢ ᱫᱟ ᱱᱚᱶᱟᱭ ᱠᱚᱢ ᱫᱟ
ᱟᱸᱻ ᱦᱸ
ᱵᱟᱭ ᱛᱟᱦᱮᱸ ᱠᱚᱜᱟᱭ
ᱩᱦᱸᱻ
ᱛᱟᱦᱮᱞᱮ ᱟᱫᱚ ᱚᱲᱟᱜ ᱠᱚ
ᱦᱮᱞᱳ
ᱦᱮᱞᱳ ᱞᱟᱹᱭ ᱫᱟ ᱚᱲᱟᱜ ᱠᱚᱫᱚᱢ ᱦᱮᱡ ᱵᱟᱲᱟᱜ ᱟ ᱥᱮ ᱵᱟᱝ ᱛᱟᱦᱚᱞᱮ? ᱦᱩᱸ